ᱦᱮᱸ ᱦᱮᱸ ᱦᱮᱸ ᱜᱚᱢᱠᱮ ᱡᱚᱦᱟᱨ ᱜᱮ ᱠᱟᱜᱼᱟ᱾
ᱦᱳᱭ ᱜᱚᱢᱠᱮ ᱡᱚᱦᱟᱨ ᱜᱮ ᱥᱟᱶᱛᱮ ᱥᱟᱹᱜᱩᱱ ᱥᱮᱛᱟᱜ᱾
ᱦᱮᱸ ᱛᱚ ᱛᱟᱦᱚᱞᱮ ᱜᱚᱝᱠᱮ ᱱᱤᱛᱚᱜ ᱫᱚ ᱵᱮᱥ ᱵᱟᱲᱟ ᱜᱮᱭᱟ ᱵᱤᱱ ᱛᱚ ᱵᱟᱝ?
ᱦᱳᱭ ᱜᱚᱝᱠᱮ ᱱᱤᱛᱚᱜ ᱫᱷᱟᱹᱵᱤᱡ ᱫᱚ ᱱᱟᱯᱟᱭᱜ ᱜᱮ ᱢᱮᱱᱟᱜ ᱠᱟᱜ ᱜᱮᱭᱟ ᱥᱟᱱᱟᱢ ᱛᱟᱨᱯᱚᱨᱮ ᱦᱟᱸᱜ ᱚᱲᱟᱜ ᱦᱚᱲ ᱠᱚ ᱥᱟᱱᱟᱢ ᱦᱚᱲ ᱠᱚᱜᱮᱞᱮ ᱱᱟᱯᱟᱭ ᱵᱟᱲᱟ ᱜᱮᱭᱟ ᱦᱳᱭ᱾
ᱟᱪ ᱪᱷᱟ ᱪᱷᱟ᱾ ᱦᱮᱸᱛᱚ᱾ ᱟᱨ ᱟᱞᱟᱝ ᱫᱚ ᱜᱚᱢᱠᱮ ᱱᱚᱣᱟ ᱵᱟᱨᱮ ᱛᱮᱞᱟᱝ ᱨᱚᱯᱚᱲᱟ ᱮᱸᱜ ᱠᱤ ᱱᱮᱛᱟᱨ ᱡᱩᱜ ᱨᱮ ᱜᱤᱫᱽᱨᱟᱹ ᱠᱚ ᱦᱮᱸ ᱚᱝᱠᱟ ᱚᱱᱟ ᱤᱥᱠᱩᱞ ᱠᱚ ᱵᱟᱝ ᱪᱟᱞᱟᱜ ᱛᱮᱜᱞᱟᱝ ᱨᱚᱲᱟ ᱛᱟᱦᱞᱮ ᱜᱚᱝᱠᱮ ᱟᱵᱮᱱ ᱞᱟᱹᱭ ᱵᱮᱱ ᱛᱟᱦᱚᱞᱮ ᱪᱮᱫ ᱞᱮᱠᱟ ᱵᱮᱱ ᱢᱚᱱᱮᱭᱟ ᱡᱮ ᱱᱮᱛᱟᱨ ᱠᱚ ᱜᱤᱫᱽᱨᱟᱹ ᱪᱮᱫᱟᱜ ᱚᱞᱚᱜ ᱯᱟᱲᱦᱟᱣ ᱥᱟᱶᱛᱮ ᱡᱚᱯᱲᱟᱣ ᱵᱟᱝᱠᱚ ᱛᱟᱦᱮᱸᱱ ᱠᱟᱱᱟ ᱥᱮ ᱤᱥᱠᱩᱞ ᱠᱚᱞᱮᱡᱽ ᱠᱚ ᱵᱟᱝᱠᱚ ᱪᱟᱞᱟᱜ ᱠᱟᱱᱟ᱾
ᱦᱮ ᱟᱫᱚ ᱜᱚᱝᱠᱮ ᱱᱟᱦᱟᱸᱜ ᱡᱩᱜ ᱨᱮᱫᱚ ᱦᱮᱸ ᱟᱞᱤᱧ ᱞᱤᱧ ᱢᱮᱱ ᱦᱚᱪᱚᱭᱟ ᱡᱮ ᱜᱚᱝᱠᱮ ᱱᱟᱦᱟᱜ ᱡᱩᱜᱽ ᱛᱮᱫᱚ ᱦᱟᱸᱜ ᱧᱮᱞᱚᱜᱚᱜ ᱠᱟᱱᱟ ᱡᱮ ᱟᱵᱚᱨᱮᱱ ᱡᱟᱦᱟᱸ ᱟᱵᱚ ᱡᱩᱣᱟᱹᱱ ᱢᱟᱹᱭ ᱵᱟᱹᱵᱩ ᱛᱟᱠᱚ ᱢᱮᱱᱟᱜ ᱠᱟᱜ ᱠᱚᱣᱟ ᱦᱳᱭ ᱩᱝᱠᱩ ᱫᱚ ᱦᱟᱸᱜ ᱚᱱᱮ ᱚᱱᱠᱟ ᱛᱮᱫᱚ ᱦᱟᱸᱜ ᱢᱮᱱ ᱞᱮᱠᱷᱟᱡ ᱫᱚ ᱦᱟᱸᱜ ᱦᱸ ᱤᱭᱟᱹ ᱫᱚᱠᱚ ᱪᱟᱞᱟᱜ ᱜᱮᱭᱟ ᱦᱳᱭᱥᱮ ᱵᱤᱨᱤᱫᱽᱫᱟᱹᱜᱟᱲ ᱠᱚᱫᱚ ᱠᱚ ᱪᱟᱞᱟᱜ ᱠᱟᱱ ᱜᱮᱭᱟ, ᱟᱨ ᱟᱫᱚ ᱚᱱᱠᱟ ᱞᱮᱠᱟᱛᱮ ᱦᱟᱸᱜ ᱟᱫᱚ ᱢᱮᱱ ᱛᱮᱫᱚ ᱦᱟᱸᱜ ᱟᱫᱚ ᱟᱵᱚᱨᱮᱱ ᱡᱟᱦᱟᱸᱭ ᱤᱭᱟᱹ ᱢᱮᱱᱟᱜ ᱠᱟᱜ ᱠᱚᱣᱟ ᱟᱭᱳᱼᱵᱟᱵᱟ ᱛᱟᱠᱚ ᱦᱚᱭᱥᱮ, ᱩᱱᱠᱩ ᱦᱟᱸᱜ ᱦᱳᱭᱛᱳ ᱩᱱᱟᱹᱜ ᱥᱤᱠᱷᱱᱟᱹᱛ ᱠᱚ ᱵᱟᱹᱱᱩᱜ ᱠᱟᱜ ᱠᱚᱣᱟ ᱛᱚ᱾ ᱟᱫᱚ ᱦᱟᱸᱜ ᱢᱮᱱ ᱞᱮᱠᱟᱡ ᱫᱚ ᱦᱟᱸᱜ ᱚᱱᱠᱟ ᱠᱚ ᱯᱟᱲᱦᱟᱣ ᱦᱚᱪᱚᱭᱮᱫ ᱠᱚᱭᱟ ᱦᱩᱭ ᱥᱮ ᱯᱟᱲᱦᱟᱣ ᱠᱟᱛᱮᱜ ᱦᱟᱸᱜ ᱢᱮᱱ ᱜᱟᱱᱚᱜᱼᱟ ᱡᱮ ᱚᱱᱮ ᱚᱝᱠᱟ ᱤᱭᱟᱹ ᱯᱚᱨᱤᱠᱷᱟ ᱠᱚᱠᱚ ᱮᱢ ᱵᱟᱲᱟ ᱠᱟᱱᱟ ᱢᱟᱫᱽᱫᱷᱚᱢᱤᱠ ᱠᱚᱠᱚ ᱮᱢ ᱫᱟ, ᱟᱨ ᱦᱟᱸ ᱟᱫᱚ ᱦᱟᱸᱜ ᱠᱚ ᱵᱟᱹᱜᱤ ᱠᱟᱜ ᱠᱟᱱᱟ ᱦᱳᱭᱥᱮ᱾ ᱟᱫᱚ ᱠᱚ ᱢᱮᱱᱫᱟ ᱟᱫᱚ ᱞᱟᱦᱟᱥᱮᱱ ᱯᱟᱲᱦᱟᱣ ᱠᱟᱛᱮ ᱟᱫᱚ ᱵᱚᱱᱱ ᱪᱤᱠᱟᱹᱭᱟ? ᱟᱫᱚ ᱚᱱᱮ ᱛᱚ ᱵᱤᱫᱟᱹᱜᱟᱲ ᱫᱷᱟᱵᱤᱡ ᱵᱚᱱ ᱯᱟᱲᱦᱟᱣ ᱠᱟᱱᱟ ᱦᱳᱭ᱾ ᱟᱨ ᱚᱱᱟ ᱞᱮᱠᱟ ᱛᱮᱦᱚᱸ ᱟᱫᱚ ᱜᱚᱝᱠᱮ ᱧᱮᱞᱚᱜᱚᱜ ᱚᱱᱟ ᱡᱮ ᱵᱟᱭ ᱧᱟᱯᱟᱢᱚᱜ ᱠᱟᱱᱟ ᱥᱮ ᱟᱵᱚᱣᱟᱜ ᱪᱟᱹᱠᱨᱤ ᱠᱚ ᱦᱳᱭ᱾ ᱦᱟᱸᱜ ᱯᱟᱲᱦᱟᱣ ᱵᱟᱲᱟ ᱠᱟᱛᱮᱫᱼᱼ ᱚᱱᱟ ᱠᱷᱟᱹᱛᱤᱨ ᱛᱮ ᱦᱟᱸᱜ ᱟᱫᱚ ᱦᱟᱸᱜ ᱚᱱᱠᱟ ᱞᱮᱠᱟᱛᱮ ᱦᱟᱸᱜ ᱠᱚ ᱵᱟᱹᱜᱤ ᱪᱟᱵᱟ ᱠᱟᱜ ᱠᱟᱱᱟ ᱾
ᱦᱮᱸ ᱜᱚᱝᱠᱮ ᱟᱵᱮᱱ ᱡᱟᱦᱟᱸ ᱠᱚᱵᱮᱱ ᱞᱟᱹᱭ ᱠᱮᱫᱟ ᱥᱟᱹᱨᱤ ᱫᱚ ᱥᱟᱹᱨᱤ ᱜᱮᱼᱼ ᱱᱮᱛᱟᱨ ᱫᱚ ᱡᱟ ᱧᱮᱞᱚᱜᱼᱼ ᱧᱮᱞᱚᱜᱚᱜ ᱠᱟᱱᱟ ᱱᱚᱝᱠᱟ ᱡᱟᱦᱟᱸᱭ ᱜᱟᱨᱡᱮᱱ ᱠᱚ ᱠᱟᱹᱴᱤᱡ ᱥᱚᱪᱮᱛᱚᱱ ᱦᱮᱱᱟᱜᱼᱼ ᱠᱚᱣᱟ ᱥᱮ ᱠᱟᱹᱴᱤᱡ ᱜᱤᱫᱽᱨᱟᱹ ᱠᱚ ᱜᱟᱭᱤᱰ ᱨᱮ ᱥᱮ ᱠᱚ ᱢᱮᱸᱫ ᱞᱩᱛᱩᱨ ᱟᱠᱚ ᱠᱟᱱᱟᱼᱼ
ᱦᱚᱸ
ᱩᱱᱩᱠᱩ ᱫᱼᱼ ᱛᱚ ᱠᱚ ᱯᱟᱲᱦᱟᱣ ᱠᱮ ᱟᱹᱰᱤ ᱫᱷᱟᱹᱵᱤᱡ ᱜᱮ ᱟᱨ ᱡᱟᱦᱟᱸᱭ ᱟᱭᱳᱼᱼ ᱵᱟᱵᱟ ᱠᱟᱼᱼ ᱦᱮᱸ ᱜᱤᱫᱽᱨᱟᱹ ᱵᱟᱝᱠᱚ ᱢᱮᱸᱫ ᱞᱩᱛᱩᱨ ᱠᱟᱠᱚ ᱠᱟᱱᱟ ᱥᱮ ᱱᱚᱝᱠᱟᱼᱼ ᱠᱟᱹᱢᱤ ᱨᱮᱱᱟᱜ ᱪᱟᱯᱥ ᱦᱩᱭᱩᱜ-ᱟ ᱟᱹᱰᱤ ᱨᱚᱠᱚᱢᱟᱜ ᱠᱟᱨᱚᱱ ᱛᱮ ᱥᱮ ᱦᱮᱸ ᱮ ᱯᱟᱹᱦᱤᱞ ᱫᱚᱵᱮᱱ ᱧᱮᱞ ᱧᱟᱢᱟ ᱡᱮᱼᱼ ᱟᱭᱳ ᱵᱟᱵᱟ ᱩᱱᱟᱹᱜ ᱥᱤᱠᱷᱱᱟᱹᱛ ᱵᱟᱝᱠᱚ ᱛᱟᱦᱮᱸᱫ ᱠᱟᱱ ᱛᱮ ᱦᱮᱸᱼᱼ ᱟ ᱩᱱᱠᱩ ᱫᱚ ᱟᱫᱚ ᱥᱤᱠᱷᱱᱟᱹᱛ ᱵᱟᱨᱮᱛᱮᱼᱼ ᱩᱠᱩᱫᱚ ᱩᱱᱟᱹᱜ ᱵᱟᱝ ᱠᱚ ᱜᱤᱫᱽᱨᱟᱹ ᱠᱚᱦᱚᱸ ᱵᱟᱝ ᱠᱚ ᱢᱮᱛᱟ ᱠᱚᱣᱟ ᱾ ᱮᱸ ᱛᱟᱦᱞᱮ ᱯᱟᱹᱦᱤᱞ ᱫᱚ ᱡᱮᱢᱚᱱᱼᱼ ᱦᱮᱸ ᱥᱮᱛᱟᱜ ᱨᱮ ᱠᱟᱹᱢᱤ ᱠᱚ ᱩᱰᱩᱠᱚᱜᱼᱟ ᱢᱟᱸᱡᱟᱱ ᱟᱹᱭᱩᱵ ᱠᱚ ᱵᱚᱞᱚᱱᱟ, ᱦᱮᱸᱼᱼ ᱞᱟᱦᱟ ᱛᱮᱫᱚ ᱱᱚᱝᱠᱟ ᱩᱸᱼᱺ ᱠᱟᱹᱢᱤ ᱡᱚᱢ ᱠᱟᱛᱮ ᱠᱟᱹᱢᱤ ᱡᱚᱢ ᱠᱟᱛᱮᱫ ᱜᱮᱛᱚ ᱵᱚᱱ ᱯᱟᱨᱚᱢᱮᱫ ᱛᱟᱦᱮᱸᱜ ᱫᱤᱱ ᱠᱚ ᱾ ᱛᱟᱦᱚᱞᱮ ᱮ ᱱᱮᱛᱟᱨᱼᱼ ᱦᱚᱸ ᱟᱫᱚ ᱩᱱᱟᱹᱜ ᱴᱟᱜ ᱫᱚ ᱦᱚᱭᱛᱚ ᱞᱤᱧ ᱢᱚᱱᱮᱭᱟ ᱡᱮ ᱩᱱᱟᱹᱜᱼᱼ ᱚᱵᱷᱟᱵ ᱨᱮᱫᱚ ᱵᱟᱹᱱᱩᱜ ᱵᱚᱱᱟ ᱦᱮᱸ ᱦᱮᱱᱟᱜ ᱵᱚᱱ ᱨᱮᱦᱚᱸ ᱱᱮᱛᱟᱨ ᱫᱚᱼᱼ ᱛᱟᱹᱣ
ᱦᱳᱭ ᱜᱚᱝᱠᱮ ᱟᱫᱚ ᱟᱭᱢᱟ ᱴᱚᱴᱷᱟᱼᱼ ᱠᱚᱨᱮ ᱦᱟᱸᱜ ᱚᱱᱠᱟ ᱢᱮᱱ ᱞᱮᱠᱟ ᱛᱮᱫᱚ ᱧᱮᱞᱚᱜᱚᱜ ᱠᱟᱱᱟ ᱡᱮ ᱟᱵᱚ ᱡᱟᱦᱟᱸ ᱵᱤᱨ ᱵᱩᱨᱩ ᱴᱚᱴᱷᱟ ᱠᱚᱨᱮ ᱡᱟᱦᱟᱸᱭᱼᱼ ᱥᱟᱱᱟᱢ ᱤᱭᱟᱹ ᱢᱟᱹᱭ ᱵᱟᱹᱵᱩ ᱛᱟᱠᱚ ᱢᱮᱱᱟᱜ ᱟᱠᱟᱜ ᱵᱚᱱᱟ ᱦᱳᱭ ᱥᱮ, ᱟᱵᱚ ᱫᱚ ᱦᱟᱸᱜᱼᱼ ᱚᱱᱠᱟ ᱢᱮᱱ ᱞᱮᱠᱷᱟᱡ ᱫᱚ ᱦᱟᱸᱜ ᱟᱵᱚ ᱫᱚᱠᱚ ᱯᱟᱲᱦᱟᱣ ᱦᱚᱪᱚ ᱵᱚᱱ ᱜᱮᱭᱟ ᱦᱳᱭ ᱥᱮ ᱾ ᱟᱫᱚ ᱚᱱᱠᱟ ᱢᱮᱱᱼᱼ ᱠᱷᱟᱡ ᱫᱚ ᱟᱵᱚᱨᱮᱱ ᱡᱟᱦᱟᱸ ᱟᱭᱳ ᱵᱟᱵᱟ ᱛᱟᱠᱚ ᱢᱮᱱᱟᱜ ᱠᱟᱜ ᱠᱚᱣᱟ ᱩᱱᱟᱹᱜ ᱫᱚ ᱩᱱᱠᱩ ᱫᱚ ᱵᱟᱠᱚ ᱥᱤᱠᱷᱱᱟᱹᱛ ᱜᱮᱭᱟ ᱛᱚ ᱾ ᱟᱫᱚ ᱦᱟᱸᱜ ᱚᱱᱠᱟ ᱥᱤᱠᱷᱱᱟᱹᱛ ᱞᱟᱹᱜᱤᱫ ᱜᱮ ᱦᱟᱸᱜ ᱟᱫᱚ ᱟᱵᱚ ᱫᱚ ᱦᱟᱸᱜᱼᱼ ᱚᱱᱠᱟ ᱠᱚ ᱠᱚᱞ ᱠᱟᱵᱚᱱᱟ ᱵᱤᱫᱽᱮᱜᱟᱲ ᱠᱚᱨᱮ ᱦᱮᱸ ᱾
ᱦᱚᱭ ᱦᱚᱭ ᱾
ᱟᱨ ᱛᱟᱨᱯᱚᱨ ᱱᱤᱛᱩᱱ ᱟᱥᱲᱟ ᱠᱚᱨᱮᱼᱼ
ᱦᱮᱸ
ᱟᱫᱚ ᱦᱟᱸᱜ ᱱᱤᱛᱩᱱ ᱟᱥᱲᱟ ᱠᱚᱨᱮ ᱠᱳᱞ ᱞᱮᱠᱷᱟᱱ ᱫᱚ ᱦᱟᱸᱜ ᱟᱫᱚ ᱦᱟᱸᱜ ᱠᱟᱹᱴᱤᱡ ᱵᱚᱱ ᱪᱮᱫ ᱟᱹᱱᱤᱡ ᱯᱟᱲᱦᱟᱜ ᱠᱚ ᱫᱤᱱ ᱾ ᱤᱭᱟᱹ ᱟᱫᱚ ᱦᱟᱸᱜ ᱠᱤᱪᱷᱩ ᱵᱚᱱ ᱵᱩᱡᱷᱟᱹᱣ ᱧᱟᱢᱟ ᱾ ᱛᱟᱨᱯᱚᱨᱮ ᱦᱟᱸᱜ ᱚᱱᱠᱟ ᱵᱤᱫᱽᱫᱟᱹᱜᱟᱲ ᱠᱚᱨᱮ ᱵᱚᱱ ᱯᱟᱲᱦᱟᱜᱼᱟ, ᱵᱤᱫᱽᱫᱟᱹᱜᱟᱲ ᱠᱚᱨᱮ ᱦᱟᱸᱜ ᱟᱨᱚ ᱢᱟᱨᱟᱝ ᱵᱤᱫᱽᱫᱟᱹᱜᱟᱲ ᱢᱮᱱᱟᱜ ᱾ ᱦᱮᱱᱟᱜ ᱛᱟᱵᱚᱱᱟ ᱟᱪᱪᱷᱟ, ᱟᱫᱚ ᱵᱚᱱ ᱯᱟᱲᱦᱟᱜᱼᱟ ᱚᱱᱟᱠᱚᱫᱚ ᱾ ᱟᱫᱚ ᱦᱟᱸᱜ ᱥᱤᱠᱷᱱᱟᱹᱛ ᱧᱟᱢ ᱞᱮᱠᱟᱱ ᱫᱚ ᱦᱟᱸᱜ ᱜᱚᱢᱠᱮ ᱚᱱᱠᱟ ᱢᱮᱱ ᱞᱮᱠᱷᱟᱼᱼ ᱟᱹᱫᱚ ᱦᱟᱸᱜ ᱱᱟ ᱢᱟᱨᱟᱝ ᱵᱤᱫᱽᱫᱟᱹᱜᱟᱲ ᱨᱮᱜᱮ ᱵᱚᱱ ᱯᱟᱲᱦᱟᱜᱼᱟ ᱟᱫᱚ ᱦᱟᱸᱜ ᱵᱚᱱ ᱵᱟᱹᱜᱤ ᱪᱟᱵᱟ ᱠᱟᱜᱼᱟ ᱾
ᱦᱮᱸ ᱦᱮᱸ ᱛᱟᱞᱦᱮ ᱱᱮᱛᱟᱨ ᱫᱚ ᱜᱚᱝᱠᱮ ᱮᱸᱜ ᱱᱚᱠᱟ ᱵᱟᱝ ᱡᱚᱢᱤᱡ ᱼᱼ ᱤᱱᱠᱮ ᱠᱚᱫᱚᱠᱚ ᱮᱢ ᱫᱟ ᱥᱮ ᱯᱟᱥ ᱠᱮᱫ ᱠᱷᱟᱱᱮ ᱯᱟᱥ ᱠᱮᱫᱟ ᱠᱤᱱᱵᱟ ᱚᱱᱟ ᱞᱟᱦᱟ ᱨᱮ ᱵᱷᱟᱹᱜᱤ ᱠᱮᱫᱟᱭ ᱟᱨ ᱱᱚᱝᱠᱟ
ᱦᱳᱭ-ᱦᱳᱭ
ᱵᱟᱦᱨᱮ ᱠᱟᱹᱢᱤ ᱛᱮᱠᱚ ᱪᱟᱞᱟᱜ ᱠᱟᱱᱟ ᱥᱮ ᱮᱸᱜ ᱟᱛᱩ ᱴᱚᱞᱟ ᱦᱚᱸᱠᱚ ᱠᱟᱹᱢᱤ ᱠᱟᱱᱟ᱾ ᱟᱨ
ᱦᱳᱭ
ᱛᱟᱞᱦᱮ ᱟᱨ ᱠᱚ ᱦᱟᱛᱟᱣ ᱞᱮᱠᱷᱟᱱ ᱱᱚᱣᱟ ᱥᱳᱥᱟᱞ ᱢᱤᱰᱤᱭᱟ ᱡᱩᱜ ᱠᱟᱱᱟ ᱱᱤᱛᱚᱜ ᱫᱚ ᱦᱟᱸᱜ ᱮᱭᱨᱚᱠᱚᱢ ᱠᱚ ᱦᱩᱭᱩᱜ ᱠᱟᱱᱟ ᱚᱱᱟ ᱧᱮᱛᱮᱜᱮ ᱥᱚᱸᱝᱮ ᱠᱚ ᱦᱛᱟᱣ ᱫᱟ ᱥᱮ ᱯᱤᱞᱩᱜ ᱠᱟᱱᱟ ᱯᱟᱲᱦᱟᱜ ᱥᱮᱜ ᱦᱚ ᱵᱟᱠᱚ ᱞᱟᱦᱟᱜ ᱠᱟᱱᱟ ᱟᱨ ᱠᱮ ᱠᱚᱫᱚ ᱦᱮᱸ ᱱᱚᱣᱟ ᱠᱟᱹᱢᱤ ᱥᱮᱫ ᱦᱚᱸ ᱦᱳ ᱵᱟᱝ ᱠᱚ ᱪᱟᱞᱟᱜ ᱠᱟᱱ ᱟ ᱥᱚᱢᱚᱭ ᱠᱚᱠᱚ ᱯᱟᱨᱚᱢ ᱤᱫᱤᱭᱮᱫᱟ ᱟᱨ ᱱᱩ
ᱟᱚᱭ ᱜᱚᱝᱠᱮ ᱚᱱᱠᱟ ᱢᱮᱱ ᱞᱮᱠᱷᱟᱡ ᱫᱚ ᱦᱟᱸᱜ ᱟᱹᱞᱤᱧ ᱥᱮᱫ ᱫᱚ ᱦᱟᱸᱜ ᱱᱚᱜ ᱦᱮᱸ ᱞᱟᱹᱭᱵᱤᱱ
ᱵᱟᱝ ᱟᱸᱡᱚᱢ ᱴᱷᱤᱠᱟᱹᱜ ᱠᱟᱱᱟ ᱵᱟᱝ ᱟᱸᱡᱚᱢ ᱴᱷᱤᱠᱟᱹᱜ ᱠᱟᱱᱟ
ᱟᱵᱤᱱᱟᱜ ᱛᱟᱜ ᱜᱚᱝᱠᱮ ᱟᱵᱤᱱᱟᱜ ᱴᱟᱣᱟᱨ ᱵᱟᱭ ᱧᱟᱢ ᱫᱟᱭ ᱨᱚᱲ ᱵᱟᱝ ᱦᱮᱸ ᱱᱤᱛᱚᱜ ᱞᱟᱹᱭ ᱵᱤᱱ
ᱦᱮᱸ ᱱᱤᱛᱚᱜ ᱟᱸᱡᱢᱚᱜ ᱠᱟᱱᱟ? ᱦᱟᱞᱳ
ᱦᱳᱭ-ᱦᱳᱭ ᱱᱤᱛᱚᱜ ᱞᱟᱹᱭ ᱵᱤᱱ
ᱚ ᱟᱪᱷᱟ-ᱟᱪᱷᱟ ᱦᱮᱸ ᱛᱟᱞᱦᱮ ᱜᱚᱝᱠᱮ ᱞᱤᱧ ᱞᱟᱹᱭᱮᱫᱟ ᱱᱚᱶᱟ ᱢᱚᱵᱟᱭᱤᱞ ᱠᱚ ᱩᱰᱩᱝ ᱠᱟᱱ ᱛᱮ ᱦᱮᱸ ᱟᱹᱰᱤᱻ ᱟᱭᱳ-ᱵᱟᱵᱟ ᱜᱮ ᱦᱮᱸ ᱱᱚᱝᱠᱟ ᱧᱮᱞ ᱦᱩᱭ ᱠᱟᱱᱟ ᱡᱮ ᱜᱤᱫᱽᱨᱟᱹ ᱠᱚ ᱡᱩᱫᱤ ᱠᱚ ᱨᱟᱜᱟ ᱦᱮᱸ ᱦᱩᱰᱤᱧ ᱠᱚ ᱛᱟᱞᱦᱮ ᱢᱳᱵᱟᱭᱤᱞ ᱠᱚᱠᱚ ᱥᱩᱨ ᱟᱠᱚᱣᱟ ᱦᱮᱸ ᱟᱨ ᱚᱱᱠᱟ ᱵᱩᱞᱟᱹᱣ ᱠᱚ ᱟᱨ ᱫᱚᱞᱤᱧ ᱞᱟᱹᱭᱟ ᱡᱮᱻᱜ ᱦᱚᱸ ᱱᱟ ᱟᱵᱚ ᱫᱚ ᱮᱴᱟᱜ ᱨᱚᱠᱚᱢ ᱠᱟᱛᱮ ᱫᱚ ᱵᱟᱵᱚᱱ ᱪᱮᱥ ᱴᱟᱭᱟ ᱢᱳᱵᱟᱭᱤᱞ ᱨᱮᱱᱟᱜ ᱦᱮᱸ ᱟᱵᱚ ᱱᱮ ᱦᱟᱨᱟᱜ ᱠᱟᱱᱟ ᱚᱱᱟ ᱫᱚ ᱢᱳᱵᱟᱭᱤᱞ ᱠᱚ ᱵᱟᱝᱵᱚᱱ ᱧᱟᱢ ᱞᱮᱜᱠᱷᱟᱱ ᱟᱫᱚ ᱵᱷᱟᱞᱤ ᱜᱮ ᱵᱟᱝ ᱵᱩᱜ ᱠᱟᱱ ᱛᱟᱞᱦᱮ ᱦᱚᱸᱜ ᱝᱠᱟ ᱨᱮᱦᱚᱸ ᱚᱞᱚᱜ ᱯᱟᱲᱦᱟ ᱥᱮ ᱦᱚ ᱠᱟᱹᱴᱤᱡ ᱢᱚᱱ ᱠᱚ ᱵᱟᱝᱵᱚᱱ ᱮᱢ ᱫᱟᱲᱮᱭᱟᱜ ᱠᱟᱱᱟ᱾
ᱦᱳ
ᱦᱩᱸ
ᱟᱫᱚ ᱦᱟᱸᱜ ᱚᱱᱠᱟᱱ ᱢᱮᱱᱛᱮᱫᱚ ᱦᱟᱸᱜ ᱜᱚᱢᱠᱮ ᱟᱹᱞᱤᱧᱟᱜ ᱢᱮᱱ ᱛᱮᱫᱚ ᱟᱫᱚ ᱦᱟᱸᱜ ᱱᱚᱦᱜ ᱱᱚᱝᱠᱟ ᱡᱩᱫᱤ ᱟᱫᱚ ᱦᱟᱸᱜ ᱮᱸᱻ ᱢᱳᱵᱟᱭᱤᱞ ᱠᱚᱦᱚᱸ ᱩᱰᱩᱠ ᱵᱟᱲᱟ ᱟᱠᱟᱱ ᱛᱟᱵᱚᱱᱟ ᱛᱚ ᱟᱫᱚ ᱯᱟᱹᱦᱤᱞ ᱫᱚ ᱦᱟᱸᱜ ᱛᱟᱦᱮᱸᱞᱮᱱ ᱛᱟᱵᱚᱱᱟ ᱚᱱᱠᱟ ᱢᱮᱱ ᱮᱠᱷᱟᱡ ᱫᱚ ᱦᱟᱸᱜ ᱟᱱᱟ-ᱟᱱᱟ ᱠᱤᱯᱮᱰ ᱢᱳᱵᱟᱭᱤᱞ ᱦᱚᱭ ᱥᱮ ᱟᱫᱚ ᱦᱟᱸ ᱱᱮᱛᱟᱨ ᱫᱚ ᱚᱱᱠᱟ ᱩᱰᱩᱠᱚᱜ ᱠᱟᱱᱟ ᱡᱮ ᱥᱠᱤᱱᱨᱤᱼᱵᱤᱱ ᱴᱟᱡ ᱮᱠᱷᱟᱡ ᱜᱮ ᱦᱟᱸᱜ ᱟᱫᱚ ᱥᱟᱱᱟᱢ ᱦᱚᱲ ᱠᱚ ᱥᱟᱱᱟᱢ ᱠᱚᱜᱮᱱᱟᱜ ᱡᱤᱱᱤᱥ ᱠᱚᱫᱚ ᱩᱰᱩᱜᱚᱜ ᱠᱟᱱᱟ᱾ ᱞᱟᱦᱟ ᱛᱮᱦᱟᱸᱜ ᱚᱱᱟ ᱵᱩᱛᱟᱹᱢ ᱛᱮᱵᱚᱱ ᱤᱭᱟᱹᱭ ᱛᱟᱦᱮᱱᱟ ᱟᱫᱚ ᱚᱠᱟ ᱞᱮᱠᱟᱛᱮ ᱦᱟᱸᱜ? ᱥᱚᱥᱟᱞ ᱢᱤᱰᱤᱭᱟ ᱠᱚᱨᱮ ᱫᱚ ᱩᱱᱟᱹᱜ ᱮᱠᱴᱩ ᱫᱚ ᱵᱟᱵᱚ ᱧᱮᱞ ᱫᱟᱲᱮᱭᱟᱜ ᱠᱟᱱᱟ᱾ ᱦᱚᱭ ᱟᱫᱚ ᱦᱟᱸᱜ ᱯᱳᱭᱞᱩ ᱱᱚᱣᱟᱫᱚ ᱚᱱᱮ ᱚᱱᱠᱟ ᱢᱟᱱᱮ ᱮᱥᱢᱟᱴ ᱢᱳᱵᱟᱭᱤᱞ ᱠᱚ ᱩᱰᱩᱠ ᱮᱱ ᱠᱷᱟᱱ ᱟᱫᱚ ᱦᱟᱸᱜ ᱥᱟᱱᱟᱢ ᱦᱚᱲ ᱠᱚᱜᱮ ᱩᱱᱠᱩ ᱡᱟᱦᱟᱸᱭ ᱢᱟᱹᱭ ᱵᱟᱹᱵᱩ ᱛᱟᱠᱚᱣᱟᱜ ᱤᱪᱪᱷᱟᱹ ᱠᱚ ᱢᱮᱱᱟᱜ ᱟᱠᱟᱫ ᱛᱟᱠᱚᱣᱟ ᱟᱞᱮ ᱦᱚᱸᱞᱮ ᱦᱟᱛᱟᱣ ᱢᱟ ᱚᱱᱠᱟᱱᱟᱜ ᱟᱫᱚ ᱩᱱᱠᱩ ᱢᱟ ᱧᱮᱞᱛᱮ ᱮᱢ ᱠᱟᱱᱟ ᱠᱚ ᱟᱫᱚ ᱦᱟᱸᱜ ᱚᱱᱠᱟ ᱜᱮᱢ ᱠᱚᱠᱚ ᱠᱷᱮᱞᱟ ᱛᱚ ᱫᱚᱢᱮ
ᱦᱮᱸ ᱛᱟᱯᱚᱨᱮ ᱜᱚᱝᱠᱮ ᱦᱮᱸ ᱡᱮ ᱢᱟᱹᱭ ᱵᱟᱹᱵᱩ ᱛᱟᱠᱚ ᱫᱚ ᱯᱟᱲᱦᱟᱜ ᱛᱟᱞᱟ ᱨᱮᱫᱚ ᱢᱳᱵᱟᱭᱤᱞ ᱫᱚ ᱟᱞᱚᱵᱚᱱ ᱦᱟᱛᱟᱣ ᱠᱚᱣᱟ ᱮᱸ ᱦᱟᱛᱟᱣ ᱫᱚᱵᱚᱱ ᱦᱟᱛᱟᱣ ᱠᱚᱣᱟ ᱱᱚᱝᱠᱟ ᱡᱚᱠ ᱠᱷᱚᱱ ᱠᱚᱞᱮᱫ ᱦᱮᱸ ᱪᱮᱛᱟᱱ ᱥᱮᱫ ᱠᱚ ᱨᱟᱠᱟᱵᱚᱜᱼᱟ ᱩᱱ ᱥᱳᱢᱚᱭ ᱵᱟᱠᱷᱟᱱ ᱦᱮᱸ ᱱᱚᱣᱟ ᱞᱟᱦᱟ ᱨᱮᱜᱮ ᱡᱩᱫᱤ ᱵᱚᱱ ᱦᱟᱛᱟᱣ ᱠᱚ ᱥᱮ ᱮᱸ ᱱᱚᱝᱠᱟ ᱵᱚᱱ ᱧᱮᱞ ᱠᱟᱛᱮ ᱞᱤᱧ ᱢᱚᱱᱮᱭᱟ ᱠᱟᱹᱴᱤᱡ ᱱᱚᱣᱟ ᱨᱮᱱᱟᱜ ᱯᱨᱚᱵᱷᱟᱵᱽ ᱛᱟᱦᱚᱞᱮ ᱟᱨ ᱢᱳᱵᱟᱭᱤᱞ ᱦᱮᱱᱟᱜ ᱛᱮᱦᱚᱸ ᱟᱹᱰᱤ ᱨᱚᱠᱚᱢᱟᱜ ᱟᱵᱮᱱ ᱮᱸ ᱠᱳᱪᱤᱝ ᱠᱚ ᱡᱟᱦᱟᱸᱭ ᱯᱟᱲᱦᱟᱣ ᱠᱚ ᱧᱮᱞᱚᱜ ᱠᱟᱱᱟ ᱦᱮᱸ ᱡᱟᱦᱟᱸ ᱫᱚ ᱟᱵᱮᱱ ᱥᱩᱨ ᱥᱮᱱ ᱠᱟᱛᱮᱫ ᱫᱚ ᱵᱟᱵᱮᱱ ᱯᱟᱲᱦᱟᱣ ᱫᱟᱲᱮᱭᱟᱜᱼᱟ᱾ ᱟᱫᱚ ᱚᱱ ᱱᱚᱝᱠᱟ ᱢᱳᱵᱟᱭᱤᱞ ᱛᱮᱜᱮ ᱵᱮᱱ ᱧᱮᱞ ᱧᱟᱢᱟ ᱥᱮ ᱯᱟᱲᱦᱟᱜ ᱟᱵᱮᱱ
ᱦᱳᱭ ᱦᱳᱭ
ᱦᱮᱸ ᱤᱧ ᱢᱚᱱᱮᱭᱟ ᱡᱟᱦᱟᱸ ᱱᱚᱣᱟ ᱦᱩᱰᱤᱧ ᱵᱚᱞ ᱥᱮ ᱱᱩᱠᱩ ᱦᱮᱸ ᱟᱸᱡᱚᱢ ᱫᱟᱵᱮᱱ
ᱦᱳᱭ
ᱦᱳᱭ ᱮᱸᱜ ᱮᱸ ᱱᱚᱣᱟ ᱡᱟᱦᱟᱸ ᱦᱟᱸᱜ ᱮᱸ ᱤᱥᱠᱩᱞ ᱠᱚ ᱦᱮᱸ ᱱᱚᱣᱟ ᱠᱚᱨᱮᱫ ᱫᱚᱞᱤᱧ ᱞᱟᱹᱭᱟ ᱡᱮ ᱮᱸ ᱤᱥᱠᱩᱞ ᱥᱮ ᱴᱤᱭᱩᱥᱮᱱ ᱛᱮᱜᱮ ᱜᱟᱱᱚᱜ ᱜᱮᱭᱟ ᱦᱮᱸ ᱛᱟᱦᱚᱞᱮ ᱱᱚᱣᱟ ᱠᱚᱨᱮ ᱫᱚ ᱮᱸ ᱢᱚᱱᱮᱭᱟᱞᱤᱧ ᱡᱮ ᱢᱳᱵᱟᱭᱤᱞ ᱠᱚᱫᱚ ᱱᱚᱣᱟ ᱩᱢᱟᱹᱨ ᱨᱮᱫᱚ ᱵᱟᱝ ᱮᱢᱜᱮ ᱮᱸ ᱴᱷᱤᱠ ᱟᱨ ᱠᱚᱞᱮᱡᱽ ᱥᱮᱫ ᱛᱮᱢ ᱨᱟᱠᱟᱵ ᱮᱱᱟ ᱛᱚᱠᱷᱚᱱ ᱦᱮᱸ
ᱟᱫᱚ ᱚᱱᱠᱟ ᱞᱮᱠᱟ ᱛᱮᱦᱚᱸ ᱜᱚᱢᱠᱮ ᱧᱮᱞᱚᱜᱚᱜ ᱠᱟᱱᱟ ᱡᱮ ᱦᱟᱸᱜ ᱢᱟᱱᱮ ᱢᱮᱱ ᱞᱮᱠᱷᱟᱡ ᱫᱚ ᱦᱟᱸᱜ ᱦᱟᱱᱮ ᱡᱟᱦᱟᱸ ᱟᱵᱚ ᱚᱱᱮ ᱠᱳᱨᱳᱱᱟ ᱵᱟᱝ ᱦᱮᱡ ᱞᱮᱱ ᱛᱟᱵᱚᱱᱟ
ᱦᱮᱸᱻᱦᱮᱸᱻ
ᱛᱚ ᱚᱱᱟ ᱨᱮᱜᱮ ᱫᱚ ᱦᱟᱸᱜ ᱟᱵᱚ ᱫᱚ ᱦᱟᱸᱜ ᱯᱟᱲᱦᱟᱣ ᱠᱚᱫᱚ ᱦᱟᱸᱜ ᱵᱚᱱ ᱰᱷᱤᱞᱟᱹᱭ ᱧᱚᱜ ᱠᱟᱱᱟ ᱠᱟᱹᱴᱤᱡ ᱟᱹᱰᱤ ᱜᱟᱱ ᱜᱮ ᱦᱳᱭᱥᱮ ᱛᱟᱭᱚᱢ ᱧᱚᱜ ᱮᱱᱟ ᱵᱚᱱ ᱟᱫᱚ ᱚᱱᱟ ᱫᱤᱱ ᱨᱮᱜᱮ ᱦᱟᱸᱜ ᱢᱮᱱ ᱞᱮᱠᱷᱟᱡ ᱫᱚ ᱟᱹᱰᱤ ᱵᱟᱨ ᱯᱮ ᱥᱮᱨᱢᱟ ᱞᱮᱠᱟ ᱟᱵᱚ ᱫᱚ ᱦᱟᱸᱜ ᱚᱱᱠᱟ ᱚᱲᱟᱜ ᱠᱚᱨᱮ ᱜᱮᱵᱚᱱ ᱛᱟᱦᱮᱱ ᱠᱟᱱ ᱛᱟᱦᱮᱱᱟ ᱛᱚ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱮᱸ ᱧᱮᱞᱚᱜᱚᱜᱼᱟ ᱡᱮ ᱦᱩᱭᱩᱜ ᱠᱟᱱᱟ ᱟᱫᱚ ᱦᱟᱸᱜ ᱠᱚ ᱢᱮᱱ ᱢᱮᱱᱫᱟ ᱵᱷᱟᱭᱨᱟᱥ ᱠᱚ ᱩᱰᱩᱠᱚᱜ ᱠᱟᱱ ᱛᱟᱵᱚᱱᱟ ᱱᱟᱦᱟ ᱞᱮᱠᱟᱱ ᱟᱫᱚ ᱦᱟᱸᱜ ᱚᱱᱟ ᱫᱤᱥᱟᱹ ᱠᱟᱛᱮ ᱦᱟᱸᱜ ᱩᱱᱠᱩ ᱫᱚ ᱦᱟᱸᱜ ᱯᱟᱲᱦᱟᱜ ᱠᱚᱦᱚᱸ ᱠᱚ ᱵᱟᱹᱜᱤ ᱠᱟᱜ ᱠᱟᱱᱟ᱾
ᱦᱮᱸᱻᱦᱮᱸᱻ
ᱟᱫᱚ ᱠᱚ ᱢᱮᱱᱫᱟ, ᱦᱳᱭ ᱞᱟᱹᱭ ᱵᱤᱱ
ᱦᱮᱸ ᱛᱟᱯᱚᱨᱮ ᱩᱱᱥᱩᱢᱟᱹᱭ ᱜᱮ ᱜᱚᱝᱠᱮ ᱞᱟᱹᱜᱤᱫ ᱛᱮ ᱛᱟᱞᱮ ᱥᱚᱨᱠᱟᱨ ᱠᱷᱚᱱᱟᱜ ᱯᱷᱳᱱ ᱠᱤᱨᱤᱧ ᱫᱟ ᱯᱚᱭᱥᱟ ᱠᱚᱠᱚ ᱮᱢᱟ ᱮᱢᱟ ᱠᱚ ᱠᱟᱱ ᱛᱮ ᱡᱮᱦᱮᱛᱩ ᱚᱱᱟ ᱮᱸ ᱤᱛᱩᱱ ᱟᱠᱷᱲᱟ ᱠᱚ ᱵᱟᱝ ᱦᱩᱭᱩᱜ ᱠᱟᱱ ᱛᱟᱦᱮᱱᱟ ᱛᱟᱞᱦᱮ ᱮᱸ ᱚᱲᱟᱜ ᱠᱷᱚᱱᱟᱜ ᱜᱮ ᱜᱤᱫᱽᱨᱟᱹ ᱠᱚ ᱞᱟᱹᱜᱤᱫ ᱮᱸ ᱯᱟᱲᱦᱟᱣ ᱨᱮᱱᱟᱜ ᱢᱤᱫᱴᱮᱱ ᱥᱩᱵᱤᱫᱷᱟ ᱠᱚ ᱵᱮᱱᱟᱣ ᱞᱟᱜᱼᱟ ᱟᱫᱚ ᱱᱤᱛᱚᱜ ᱫᱚ ᱦᱭᱛᱳ ᱤᱛᱩᱱ ᱟᱠᱥᱲᱟ ᱵᱚᱱ ᱯᱟᱲᱦᱟᱜ ᱠᱟᱱᱟ ᱜᱟᱱᱚᱜᱼᱟ ᱟᱨ ᱚᱱᱟ ᱠᱚ ᱡᱚᱛᱚ ᱡᱟᱭᱜᱟ ᱨᱮᱫᱚ ᱵᱟᱝᱠᱚ ᱧᱟᱢᱮᱫ ᱛᱮᱼᱼ ᱢᱤᱫ ᱴᱷᱮᱱ ᱚᱱᱠᱟᱧ ᱟᱸᱡᱚᱢ ᱫᱟ ᱡᱮ ᱦᱮᱸ ᱠᱷᱚᱵᱚᱨ ᱨᱮᱼᱼ ᱮᱸᱜ ᱟᱱᱫ ᱟᱱᱫᱳᱞᱚᱱ ᱠᱟᱫᱟ ᱠᱚ ᱥᱮ ᱱᱚᱝᱠᱟ ᱠᱚ ᱨᱟᱥᱛᱟ ᱨᱮᱠᱚ ᱟᱲᱜᱳ ᱠᱟᱱᱟ ᱜᱤᱫᱽᱨᱟᱹ ᱠᱚ᱾ ᱠᱚ ᱡᱮ ᱦᱮᱸ ᱟᱞᱮ ᱫᱚ ᱪᱮᱫᱟᱜ ᱯᱷᱳᱱ ᱵᱟᱞᱮ ᱧᱟᱢ ᱮᱫᱟ᱾
ᱟᱫᱚ ᱟᱹᱞᱤᱧ ᱞᱤᱧ ᱢᱚᱱᱮᱭᱟ ᱡᱮ ᱩᱱᱠᱩ ᱫᱚᱼᱼ ᱦᱮᱸ ᱯᱷᱳᱱ ᱧᱟᱢ ᱞᱟᱹᱜᱤᱫ ᱛᱮᱜᱮ ᱠᱚ ᱛᱟᱞᱦᱮ ᱠᱚ ᱯᱟᱲᱦᱟᱜ ᱠᱟᱱᱟ᱾ ᱟᱞᱮ ᱯᱟᱲᱦᱟᱜ ᱦᱩᱭᱩᱜᱼᱟ ᱢᱤᱫᱴᱮᱱ ᱵᱷᱟᱞᱮ ᱪᱟᱹᱠᱨᱤ ᱦᱩᱭᱩᱜᱼᱟ ᱚᱱᱟ ᱞᱟᱹᱜᱤᱫ ᱫᱚ ᱵᱟᱝ ᱜᱮᱠᱚ ᱠᱚᱭᱚᱜ ᱠᱟᱜᱼᱟ᱾ ᱦᱮᱸ ᱥᱮ ᱩᱱ ᱠᱳᱨᱳᱱᱟ ᱴᱟᱭᱤᱢ ᱠᱚ ᱮᱢ ᱮᱱᱟ ᱱᱚᱣᱟᱼᱼ ᱥᱩᱵᱤᱫᱟ ᱫᱚ ᱠᱳᱨᱳᱱᱟ ᱵᱟᱹᱱᱩᱜᱼᱟ ᱛᱟᱦᱚᱞᱮ ᱤᱥᱠᱩᱞ ᱠᱟᱛᱮ ᱯᱮ ᱯᱟᱲᱦᱟᱣ ᱫᱟᱲᱮᱭᱟᱜᱼᱟ᱾
ᱦᱳᱭ ᱟᱫᱚ ᱜᱚᱝᱠᱮ ᱱᱮᱛᱟᱨ ᱦᱚᱸ ᱛᱚ ᱟᱨᱚ ᱢᱮᱫᱴᱟᱱᱼᱼ ᱱᱚᱣᱟ ᱞᱤᱧ ᱟᱸᱡᱚᱢ ᱵᱟᱲᱟᱭ ᱫᱟ ᱚᱱᱠᱟ ᱵᱷᱟᱭᱨᱟᱥ ᱠᱚ ᱦᱮᱡ ᱠᱟᱱᱟ᱾ ᱢᱤᱴᱟᱝ ᱵᱷᱟᱭᱨᱟᱥ ᱪᱮᱫ ᱵᱷᱟᱭᱨᱟᱥ ᱠᱟᱱ ᱪᱚᱝ ᱚᱱᱟ ᱦᱚᱸ ᱧᱩᱛᱩᱢ ᱵᱟᱹᱞᱤᱧ ᱵᱟᱲᱟᱭ ᱦᱳᱭ ᱥᱮ ᱚᱱᱟ ᱦᱚᱸᱼᱼ ᱱᱚᱝᱠᱟ ᱞᱮᱠᱟᱛᱮ ᱚᱱᱮ ᱦᱟᱸᱜ ᱤᱭᱟᱹ ᱠᱚᱨᱮ ᱜᱮᱞᱤᱧ ᱧᱮᱞ ᱵᱟᱲᱟᱭ, ᱛᱟᱞᱦᱮ ᱠᱷᱳᱵᱳᱨ ᱠᱚᱨᱮ ᱜᱮ
ᱚ ᱟᱪᱪᱷᱟ ᱟᱪᱪᱷᱟ ᱦᱮᱸ ᱛᱟᱯᱚᱨᱮᱼᱼ ᱱᱤᱛᱚᱜ ᱦᱚᱸ ᱜᱚᱝᱠᱮ ᱦᱮᱸ ᱱᱤᱛᱚᱜ ᱫᱚ ᱵᱟᱝ ᱠᱟᱹᱴᱤᱡ ᱞᱟᱦᱟ ᱧᱚᱜ ᱜᱮ ᱱᱚᱣᱟ ᱱᱤᱯᱟ ᱵᱷᱟᱭᱨᱟᱥᱼᱼ ᱪᱤᱞᱤ ᱠᱚ ᱞᱟᱹᱭ ᱫᱟ ᱱᱚᱣᱟ ᱠᱳᱞᱠᱟᱛᱟ ᱨᱮᱜᱮ ᱠᱚᱦᱚᱸ ᱟᱹᱰᱤᱼᱼ ᱵᱟᱨ ᱯᱮ ᱦᱚᱲ ᱠᱚ ᱟᱠᱨᱟᱱᱛᱚ ᱟᱠᱟᱱ ᱜᱮᱭᱟ ᱡᱟᱦᱟᱸ ᱫᱚᱼᱼ ᱡᱚᱛᱚ ᱴᱩᱠᱩ ᱞᱤᱧ ᱟᱸᱡᱚᱢ ᱠᱮᱫᱟ ᱱᱚᱣᱟ ᱫᱚ ᱼᱼ ᱦᱮᱸ ᱵᱟᱹᱫᱩᱲ ᱜᱮᱨ ᱥᱮ ᱜᱩᱰᱩ ᱜᱮᱨ ᱦᱮᱸ ᱵᱟᱹᱫᱩᱲ ᱜᱮᱨ ᱡᱩᱫᱤ ᱟᱵᱮᱱᱼᱼ ᱡᱟᱦᱟᱱᱟᱜ ᱵᱮᱱ ᱡᱚᱢᱟ ᱡᱮᱢᱚᱱ ᱟᱸᱡᱤᱨ ᱥᱮ ᱩᱞ ᱠᱚ ᱩᱱ ᱥᱚᱢᱚᱭ ᱟᱵᱮᱱᱼᱼ ᱟᱵᱮᱱᱟᱜ ᱦᱚᱲᱢᱚ ᱨᱮ ᱩᱱᱠᱩᱣᱟᱜ ᱡᱟᱦᱟᱸ ᱵᱷᱟᱭᱨᱟᱥ ᱠᱚᱠᱚ ᱵᱚᱞᱚᱱᱟ ᱠᱚ, ᱛᱟᱞᱟᱛᱮ, ᱛᱟᱦᱚᱞᱮ ᱟᱵᱚ ᱵᱚᱱ ᱪᱮᱥᱴᱟᱭᱟ ᱡᱚᱛᱚ ᱴᱩᱠᱩ ᱜᱮ ᱡᱟᱦᱟᱱᱟᱜ ᱵᱚᱱ ᱡᱚᱼᱵᱤᱞᱤ ᱵᱚᱱ ᱡᱚᱢᱟᱼᱼ ᱦᱮᱸ ᱜᱮᱨᱟᱜ ᱫᱚ ᱵᱟᱝ ᱵᱚᱱ ᱡᱚᱢᱟ ᱥᱮ ᱱᱚᱝᱠᱟᱼᱼ